ᱦᱮᱸ ᱜᱚᱝᱠᱮ ᱞᱟᱹᱭ
ᱚᱝᱠᱮ ᱡᱚᱦᱟᱨ ᱜᱮ᱾
ᱦᱮᱸ ᱡᱚᱦᱟᱨ ᱜᱮ, ᱮᱸ ᱥᱟᱹᱜᱩᱱ ᱧᱤᱫᱟᱹ᱾ ᱦᱳᱭ ᱥᱟᱹᱜᱩᱱ ᱥᱤᱸᱜᱟᱹᱲ ᱜᱮ, ᱟᱫᱚ ᱩᱸᱜ ᱟᱯᱮ ᱚᱱᱛᱮ ᱱᱟᱜ ᱠᱷᱚᱵᱚᱨ ᱠᱚ ᱞᱟᱹᱭ ᱵᱤᱱ ᱠᱟᱹᱴᱤᱡ?
ᱟᱞᱮ ᱱᱚᱛᱮ ᱱᱟᱜ ᱠᱷᱚᱵᱚᱨ ᱠᱚᱫᱚ ᱟ ᱱᱚᱜᱼᱚᱭ ᱡᱟᱹᱯᱩᱫᱮᱜᱼᱟᱭ ᱟᱹᱰᱤ ᱡᱷᱳᱨ ᱜᱮ᱾ ᱛᱷᱚ ᱱᱤᱛᱚ ᱪᱟᱥ ᱫᱤᱱ ᱛᱚ ᱡᱟᱹᱯᱩᱫ ᱜᱮᱭᱟᱭ ᱦᱟᱸᱜ ᱡᱟᱹᱯᱩᱫ ᱫᱚ᱾
ᱦᱩᱸ᱾
ᱛᱚ ᱪᱟᱥ ᱥᱤᱡᱤᱱ ᱫᱚ ᱪᱟᱥ ᱵᱟᱲᱟ ᱦᱩᱭᱩᱜ ᱠᱟᱱ ᱜᱮᱭᱟ ᱦᱟᱸᱜ᱾ ᱛᱚ ᱚᱝᱠᱟ ᱟᱯᱮ ᱚᱱᱛᱮ ᱡᱟᱹᱯᱩᱫ ᱵᱟᱲᱟᱭᱮᱼᱟ ᱥᱮ ᱵᱟᱝᱟ?
ᱟᱞᱮ ᱱᱚᱱᱛᱮ ᱦᱚᱸ ᱡᱟᱹᱯᱩᱫᱮᱜ ᱜᱮᱭᱟᱭ ᱱᱚᱼᱚᱭ ᱰᱮᱞᱤ ᱜᱮ ᱡᱟᱹᱯᱩᱫ ᱟᱞᱮ ᱠᱟᱱᱟᱭ ᱟᱞᱮ ᱫᱚ᱾ ᱟᱫᱚ ᱠᱟᱹᱢᱤ ᱠᱚᱫᱚ ᱟᱞᱮ ᱫᱚ ᱡᱷᱚᱛᱚ ᱱᱟᱜ ᱠᱚ ᱥᱟᱹᱛ ᱪᱟᱵᱟ ᱟᱠᱟᱜᱼᱟ ᱦᱟᱸᱜ᱾ ᱱᱤᱛᱚᱜ ᱫᱚ ᱚᱱᱠᱟᱱ ᱠᱟᱹᱢᱤ ᱠᱚᱫᱚ ᱪᱮᱫ ᱦᱚᱸ ᱵᱟᱹᱱᱩᱜ ᱟᱠᱟᱜᱼᱟ ᱱᱤᱛᱚᱜ ᱫᱚ ᱥᱩᱫᱩ ᱦ ᱚᱲᱟᱜ ᱠᱚᱨᱮᱜᱮ ᱦᱚᱲ ᱠᱚ ᱢᱮᱱᱟ ᱵᱟᱲᱟ ᱠᱚᱣᱟ ᱟᱨ ᱱᱚᱜᱼᱚᱭ ᱠᱟᱹᱢᱤ ᱵᱤᱞᱟᱹᱛ ᱫᱤᱥᱚᱢ ᱠᱟᱹᱢᱤ ᱠᱚ ᱥᱮᱱᱚᱜ ᱠᱟᱱᱟ, ᱠᱤᱪᱷᱩ ᱦᱚᱲ ᱫᱚ, ᱢᱟᱱᱮ ᱠᱟᱹᱢᱤ ᱠᱚᱫᱚ ᱠᱚ ᱯᱩᱨᱟᱹᱣ ᱠᱟᱜᱼᱟ ᱛᱚ᱾
ᱟᱫᱚ ᱯᱩᱭᱥᱟᱹ ᱠᱚ ᱠᱟᱹᱴᱤᱡ ᱟᱨᱡᱟᱣ ᱵᱟᱠᱷᱨᱟ ᱠᱚ, ᱥᱮᱱᱚᱜ ᱠᱟᱱᱟ ᱠᱚ ᱵᱟᱭᱨᱮ ᱛᱮ᱾ ᱱᱚᱜᱚᱭ ᱜᱟᱹᱰᱤ ᱦᱤᱡᱩᱜᱼᱟ, ᱦᱟᱸ ᱚᱱᱟ ᱜᱟᱹᱰᱤᱛᱮ ᱢᱟᱱᱮ ᱥᱮᱱᱚᱜ ᱠᱟᱱᱟ ᱠᱚ᱾ ᱱᱚᱜ ᱚᱭ ᱥᱮᱛᱟᱜ ᱵᱷᱳᱨ ᱠᱷᱟᱱᱜᱮ ᱥᱮᱱᱚᱜ ᱠᱟᱱᱟ ᱠᱚ, ᱟᱹᱭᱩᱵ ᱠᱷᱟᱱ ᱜᱮᱠᱚ ᱨᱩᱣᱟᱹᱲ ᱦᱤᱡᱩᱜ ᱠᱟᱱᱟ᱾
ᱟᱪᱪᱷᱟ, ᱟᱪᱪᱷᱟ, ᱱᱚᱼᱚᱭ ᱱᱟ ᱧᱮᱞ ᱠᱚᱨᱛᱮ ᱜᱮᱞᱮ ᱟᱞᱮ ᱥᱮᱱ ᱫᱚ ᱠᱟᱹᱢᱤ ᱮᱠᱷᱚᱱᱳ ᱵᱟᱠᱤ ᱢᱮᱱᱟᱜ ᱜᱮᱭᱟ, ᱦᱚᱼᱚᱭ ᱥᱤᱭᱳᱜ ᱠᱚᱜᱮ ᱪᱟᱞᱟᱜ ᱠᱟᱱᱟ, ᱦᱟᱸ ᱛᱚ ᱟᱞᱮᱭᱟᱜ ᱜᱮ ᱦᱟ, ᱚᱱᱟ ᱵᱟᱨᱭᱟ ᱴᱨᱟᱠᱴᱟᱨ ᱢᱮᱱᱟᱜᱼᱟ᱾ ᱛᱚ ᱟᱞᱮ ᱤᱧ ᱫᱟᱫᱟ ᱟᱨ ᱤᱧ ᱜᱮ ᱦᱟᱜ, ᱞᱤᱧ ᱥᱤ ᱵᱟᱲᱟ ᱟᱠᱚ ᱠᱟᱱᱟ ᱡᱟᱦᱟᱸ ᱵᱟᱹᱫᱽ ᱠᱚ ᱦᱚᱲᱟᱜ ᱛᱚ ᱱᱤᱛᱚᱜ ᱢᱟᱱᱮ ᱦᱮᱡ ᱦᱩᱭ ᱠᱟᱱ ᱛᱟᱦᱮᱸ, ᱡᱮᱥᱮᱱ ᱢᱟᱱᱮ ᱚᱠᱚᱭ ᱠᱚᱣᱟᱜ ᱵᱟᱹᱫ ᱥᱤ ᱦᱩᱭ ᱠᱟᱱ ᱛᱟᱦᱮᱸ ᱩᱱᱠᱩ ᱠᱚᱴᱷᱮᱱ ᱯᱩᱭᱥᱟᱹ ᱠᱚᱭ ᱛᱚ ᱚᱱᱟ ᱠᱚᱨᱛᱮ ᱜᱮᱞᱮ, ᱜᱮᱞᱮ ᱠᱟᱹᱴᱤᱡ ᱞᱤᱧ ᱯᱷᱳᱱ ᱧᱚᱜ ᱠᱮᱜᱼᱟ ᱦᱟᱸᱜ᱾ ᱛᱚ ᱩᱱᱠᱩ ᱠᱚᱴᱷᱮᱱ ᱜᱮ ᱠᱚᱠᱚᱭ ᱦᱮᱡ ᱦᱩᱭ ᱠᱟᱱᱟ ᱦᱟᱸᱜ᱾ ᱛᱚ ᱚᱠᱚᱭ ᱠᱚᱪᱚ ᱠᱚ ᱮᱢ ᱢᱮᱱᱟᱜ-ᱟ, ᱟᱨ ᱚᱠᱚᱭ ᱠᱚᱪᱚᱝ ᱟᱹᱣᱨᱤ ᱠᱚ ᱮᱢᱚᱜᱼᱟ, ᱩᱱᱠᱩ ᱴᱷᱮᱱ ᱪᱟᱞᱟᱣ ᱦᱳᱭᱳᱜ ᱠᱟᱱ ᱜᱮᱭᱟ᱾
ᱟᱪᱪᱷᱟ, ᱛᱟᱦᱚᱞᱮ ᱜᱟᱹᱰᱤ ᱫᱚ ᱛᱤᱱᱟᱹᱜ ᱜᱟᱱ ᱯᱮ ᱦᱟᱛᱟᱣ ᱠᱟᱜᱼᱟ, ᱱᱚᱣᱟ ᱴᱟᱠᱴᱟᱨ ᱜᱟᱹᱰᱤ ᱫᱚ??
ᱵᱟᱨᱭᱟ ᱜᱮᱞᱤᱧ ᱦᱟᱛᱟᱣ ᱠᱟᱜᱼᱟ, ᱤᱧ ᱫᱟᱫᱟ ᱟᱨ ᱤᱧ ᱦᱟᱸᱜ᱾ ᱚᱱᱟ ᱵᱟᱨᱭᱟ ᱛᱮᱜᱮ ᱦᱟᱸᱜ ᱱᱤᱛᱳᱜ ᱠᱟᱹᱢᱤ ᱫᱚ, ᱜᱟᱱᱛᱷᱟᱲᱚᱜ ᱠᱟᱱᱟ᱾ ᱛᱚ ᱟᱨᱚ ᱯᱩᱭᱥᱟᱹ ᱠᱚ ᱦᱳᱭ ᱵᱟᱲᱟ ᱞᱮᱱᱠᱷᱟᱱ, ᱦᱟᱸᱜ ᱱᱤᱭᱟᱹᱛᱮ ᱟᱨᱚ ᱦᱟᱛᱟᱣ ᱵᱟᱲᱟ ᱦᱳᱭᱳᱜᱼᱟ, ᱦᱟᱸᱜ᱾ ᱞᱟᱹᱭ ᱵᱟᱲᱟ ᱭᱮᱜ ᱠᱟᱱ ᱛᱟᱦᱮᱸᱫ᱾
ᱟᱪᱪᱷᱟ ᱟᱫᱚᱢ ᱢᱟᱱᱮ ᱰᱟᱤᱵᱷᱟᱨ ᱠᱚᱫᱚ ᱢᱟᱱᱮ ᱟᱹᱵᱤᱱ ᱜᱮ ᱥᱮ ᱮᱴᱟᱜ ᱦᱚᱲ??
ᱦᱮᱸ ᱤᱧ ᱟᱨ ᱤᱧ ᱫᱟᱫᱟ ᱜᱮᱹᱞᱤᱧ ᱪᱟᱹᱞᱩ ᱵᱟᱲᱟᱭᱟ, ᱮᱴᱟᱜ ᱦᱚᱲ ᱫᱚ ᱟᱹᱣᱨᱤ ᱠᱚ ᱥᱮᱬᱟᱭᱟ, ᱥᱮᱬᱟ ᱞᱮᱠᱷᱟᱱ ᱩᱱᱠᱩ, ᱩᱱᱠᱩ ᱞᱤᱧ ᱪᱟᱞᱩ ᱞᱤᱧ ᱮᱢᱟ ᱠᱚᱜᱮᱭᱟ ᱦᱟᱸᱜ᱾
ᱟᱪᱪᱷᱟ
ᱛᱚ ᱢᱟᱱᱮ ᱵᱟᱹᱫᱽ ᱠᱚᱨᱮ ᱦᱚᱸ, ᱟᱹᱰᱤᱜᱟᱱ ᱠᱚ ᱞᱟᱹᱭᱮᱫ ᱜᱮ ᱛᱟᱦᱮᱫ, ᱡᱮ ᱟᱞᱮᱭᱟᱜ ᱥᱤ ᱛᱟᱨᱟᱭᱯᱮ ᱥᱤ ᱛᱚᱨᱟᱭ ᱯᱮ ᱟᱫᱚ ᱰᱨᱟᱭᱵᱷᱟᱨ ᱵᱟᱝ ᱠᱷᱟᱱ ᱦᱟᱸᱜ ᱚᱠᱟᱨᱮᱢ ᱥᱤ ᱜᱚᱫᱟ ᱦᱟᱸᱜ᱾ ᱛᱚ ᱟᱫᱚ ᱟᱹᱰᱤ ᱜᱟᱱ ᱜᱮ ᱵᱟᱠᱚ ᱠᱩᱲᱟᱹᱣ ᱠᱟᱱᱜᱮ, ᱟᱫᱚ ᱤᱭᱟᱹ ᱠᱚᱛᱮ ᱠᱚ ᱥᱤ ᱪᱚᱭᱮᱫ ᱜᱮ ᱛᱟᱦᱮᱸᱫ ᱱᱟᱦᱮᱞ ᱠᱚᱛᱮ᱾
ᱟᱪᱪᱷᱟ, ᱟᱫᱚ ᱢᱟᱱᱮ ᱱᱚᱝᱠᱟ ᱵᱟᱨᱭᱟᱜ ᱛᱟᱵᱤᱱᱟ ᱜᱟᱰᱤ ᱡᱮᱦᱮᱛᱩ ᱟᱫᱚ ᱠᱟᱹᱴᱤᱡ ᱰᱟᱭᱵᱟᱨ ᱠᱚᱦᱚᱸ ᱡᱚᱜᱟᱲ ᱫᱚᱨᱠᱟᱨ ᱠᱟᱱ ᱛᱟᱦᱮ᱾ ᱢᱟᱱᱮ ᱡᱟᱦᱟᱸᱭ ᱠᱚ ᱡᱟ ᱰᱟᱭᱵᱟᱨ ᱠᱚᱠᱚ ᱵᱟᱲᱟᱭᱟ᱾ ᱩᱱᱠᱩ ᱠᱚ ᱡᱚᱜᱟᱲ ᱞᱮᱱᱠᱷᱟᱱ ᱫᱚ ᱢᱟᱱᱮ ᱥᱤᱭᱳᱜ ᱜᱟᱹᱰᱤᱴᱟᱸ ᱟᱵᱤᱱᱟᱜ ᱵᱟᱝ ᱛᱟᱦᱮᱸ ᱫᱚᱦᱚᱜ ᱛᱟᱵᱤᱱᱟ ᱢᱟᱱᱮ ᱟᱵᱤᱱ ᱡᱩᱫᱤ ᱡᱟᱦᱟᱸᱱᱟ ᱵᱤᱱ ᱵᱤᱡᱤ ᱵᱤᱱ ᱛᱟᱦᱮᱱ ᱨᱮᱦᱚᱸ ᱢᱟᱱᱮ ᱰᱟᱭᱵᱷᱟᱨ ᱡᱩᱫᱤ ᱵᱤᱱ ᱧᱟᱢ ᱠᱟᱠᱚᱼᱟ, ᱰᱟᱭᱵᱷᱟᱨ ᱢᱟᱱᱮ ᱥᱤ ᱛᱟᱠᱚ ᱠᱮᱼᱟᱭ ᱩᱱ ᱵᱟᱸᱫ ᱠᱚ᱾
ᱴᱷᱤᱠ, ᱴᱷᱤᱠ, ᱴᱷᱤᱠ, ᱱᱚᱼᱚᱭ ᱱᱟᱜ ᱟᱹᱞᱤᱧ ᱞᱤᱧ ᱞᱟᱹᱭ ᱫᱩᱞᱤᱧ ᱞᱟᱹᱭ ᱵᱟᱲᱟ ᱠᱟᱜ ᱜᱮᱭᱟ ᱟᱫᱚ ᱠᱤᱪᱷᱩ ᱫᱤᱱ ᱫᱚᱠᱚ ᱦᱮᱡ ᱵᱟᱲᱟ ᱞᱮᱱ ᱛᱟᱦᱮᱸᱜ, ᱰᱨᱟᱭᱵᱷᱟᱨ ᱠᱚ ᱢᱟᱱᱮ, ᱯᱨᱮᱠᱴᱤᱥ ᱞᱟᱹᱜᱤᱫ ᱵᱟᱹᱫᱽ ᱠᱚᱨᱮ ᱜᱮ ᱦᱮᱡ ᱦᱚᱠᱚ ᱵᱚᱱᱫᱚ ᱤᱫᱤ ᱠᱮᱜᱼᱟ, ᱱᱚᱜᱼᱚᱭ ᱟᱨᱚᱸ ᱪᱟᱹᱞᱩ ᱥᱟᱱᱟᱭᱮ ᱠᱚᱣᱟ ᱥᱮ ᱛᱟᱨ ᱵᱟᱝᱟ ᱦᱟᱸᱜ ᱜᱟᱹᱰᱤ ᱠᱚ᱾ ᱢᱟᱱᱮ ᱯᱩᱭᱥᱟᱹ ᱞᱤᱧ ᱮᱢᱟ ᱠᱚ ᱠᱚᱜᱮᱭᱟ, ᱟᱨᱦᱚᱸ ᱰᱷᱮᱨ, ᱰᱷᱮᱨ ᱜᱮ ᱦᱟᱸᱜ ᱰᱷᱮᱨ ᱫᱚ, ᱰᱟᱭᱵᱷᱟᱨ ᱞᱟᱹᱜᱤᱫ ᱟᱨᱠᱤ᱾
ᱟᱪᱪᱷᱟ,
ᱥᱮᱬᱟ ᱵᱟᱲᱟ ᱞᱮᱜ ᱟᱠᱚ ᱥᱮ ᱵᱟᱝᱟ, ᱵᱟᱠᱚ ᱦᱤᱡᱩᱜ ᱠᱟᱱᱟ ᱱᱮᱛᱟᱨ ᱦᱚ ᱦᱮᱡ ᱦᱚᱸ᱾ ᱠᱟᱹᱢᱤ ᱞᱤᱧ ᱮᱢᱟᱠᱚ ᱠᱟᱱ ᱛᱟᱦᱮᱸᱱ᱾ ᱛᱟᱦᱚᱞᱮ ᱜᱚᱝᱠᱮ ᱟᱯᱮᱥᱮᱱ ᱫᱚ, ᱪᱮᱫ ᱠᱚᱛᱮ ᱯᱮ ᱥᱤᱪᱚ ᱠᱮᱜᱼᱟ, ᱱᱟᱦᱮᱞ ᱠᱚᱛᱮ ᱥᱮ ᱴᱟᱠᱴᱟᱨ ᱠᱚᱛᱮ?
ᱟᱞᱮ ᱱᱚᱛᱮ ᱫᱚ ᱦᱟᱸᱜ ᱱᱚᱜᱼᱚᱭ ᱜᱟᱹᱰᱤ ᱛᱮᱜᱮᱞᱮ ᱥᱤᱪᱚ ᱠᱮᱫᱟ ᱟᱨ ᱨᱚᱦᱚᱭ ᱦᱚᱸ ᱢᱟᱱᱮ ᱟᱹᱰᱤ ᱯᱷᱟᱥᱴ ᱞᱮ ᱨᱚᱦᱚᱭ ᱠᱮᱫᱟ ᱦᱟᱸᱜ᱾ ᱱᱚᱜᱼᱚᱭ ᱜᱟᱹᱰᱤ ᱛᱮᱜᱮᱞᱮ ᱨᱚᱦᱚᱭ ᱦᱚᱪᱚ ᱠᱮᱫᱮᱜᱼᱟ ᱨᱚᱦᱚᱭ ᱫᱚ᱾ ᱯᱩᱨᱟᱹ ᱟᱹᱰᱤ ᱢᱟᱱᱮ ᱡᱟᱹᱥᱛᱤ ᱫᱤᱱ ᱵᱟᱝ ᱞᱟᱜᱟᱣ ᱱᱚᱜ ᱚᱭ ᱥᱤ ᱜᱟᱹᱰᱤ ᱛᱮ ᱥᱤ ᱛᱟᱨᱟᱭᱮᱱᱟ ᱱᱚᱜ ᱚᱭ ᱜᱟᱹᱰᱤ ᱛᱮᱜᱮ ᱨᱚᱦᱚᱭ ᱛᱟᱨᱟᱭᱮᱱᱟ᱾ ᱢᱟᱱᱮ ᱟᱫᱚ ᱢᱩᱪᱟᱹᱫ ᱛᱚᱨᱟᱭᱮᱱᱟ ᱠᱟᱹᱢᱤ ᱠᱚᱫᱚ᱾
ᱟᱪᱪᱷᱟ ᱛᱟᱦᱞᱮ ᱜᱚᱝᱠᱮ ᱟᱯᱮ ᱫᱚ ᱵᱤᱞᱟᱹᱛ ᱫᱤᱥᱚᱢ ᱥᱮᱫ ᱥᱮ ᱥᱮ ᱵᱤᱨ ᱫᱤᱥᱚᱢ ᱥᱮᱫ ᱜᱮ?
ᱟᱞᱮ ᱱᱚᱱᱛᱮᱫᱚ ᱵᱤᱞᱟᱹᱛ ᱫᱤᱥᱩᱢ ᱢᱟᱱᱮ ᱱᱚᱛᱮ ᱨᱮᱢᱟ ᱵᱟᱡᱟᱨ ᱫᱤᱥᱚᱢ ᱛᱚ ᱢᱟᱱᱮ ᱵᱟᱡᱟᱨ ᱥᱟᱭᱤᱰ ᱢᱟᱱᱮ ᱵᱟᱡᱟᱨ ᱜᱚᱴᱟ ᱜᱮ ᱢᱮᱱᱟᱜ ᱟᱠᱟᱜᱼᱟ ᱦᱟᱸᱜ᱾
ᱟᱪᱪᱷᱟ ᱟᱪᱪᱷᱟ
ᱟᱫᱚ ᱚᱱᱛᱮ ᱨᱮᱫᱚ ᱜᱟᱹᱰᱤ ᱠᱚᱫᱚ ᱫᱚᱢᱮ ᱢᱮᱱᱟᱜ ᱟᱠᱟᱫᱼᱟ ᱱᱚᱜᱼᱚᱭ ᱴᱨᱟᱠᱴᱚᱨ ᱜᱟᱹᱰᱤ ᱫᱚ ᱟᱹᱵᱤᱱ ᱡᱩᱫᱤ ᱮ ᱱᱤᱛᱚᱜ ᱵᱤᱱ ᱠᱷᱚᱡᱟ ᱱᱤᱛᱚᱜ ᱜᱮ ᱦᱟᱸᱜ ᱵᱤᱱ ᱧᱟᱢᱟ ᱚᱱᱮ ᱚᱱᱠᱟ ᱢᱟᱱᱮ ᱜᱟᱹᱰᱤ ᱫᱚ ᱟᱹᱰᱤ ᱰᱷᱮᱨ ᱜᱮᱭᱟ ᱥᱟᱦᱛᱟ ᱧᱚᱜ ᱜᱮᱭᱟ᱾
ᱦᱮᱸ ᱦᱮᱸ ᱵᱟᱡᱟᱨ ᱫᱤᱥᱚᱢ ᱛᱚ ᱟᱫᱚ ᱡᱚᱠᱷᱚᱱ ᱜᱮᱵᱤᱱ ᱧᱟᱢ ᱠᱷᱚᱡᱚᱜᱼᱟ ᱦᱟᱸᱜ ᱜᱟᱹᱰᱤ ᱠᱚ ᱧᱟᱢ ᱜᱚᱫᱟᱵᱤᱱ ᱩᱱ ᱡᱚᱠᱷᱚᱱ ᱜᱮ ᱟᱨ ᱟᱞᱮ ᱥᱮᱱ ᱫᱚ ᱦᱟᱸᱜ ᱩᱱᱟᱹᱝ ᱫᱚ ᱵᱟᱹᱱᱩᱜ ᱟᱠᱟᱜᱼᱟ ᱜᱟᱹᱰᱤ ᱡᱟᱦᱟᱸ ᱟᱹᱞᱤᱧ ᱴᱷᱮᱱ ᱢᱮᱱᱟᱜ ᱟᱠᱟᱜᱼᱟ᱾ ᱟᱫᱚ ᱦᱟᱸᱜ ᱩᱱᱟᱹᱝ ᱫᱚ ᱵᱟᱹᱱᱩᱜ ᱟᱠᱟᱴᱟᱜᱼᱟ ᱚᱠᱟᱨ ᱨᱮᱦᱚᱸ ᱚᱱᱟ ᱥᱩᱨ ᱥᱩᱯᱩᱨ ᱠᱚᱨᱮ ᱫᱚ᱾
ᱟᱪᱪᱷᱟ
ᱛᱚ ᱟᱹᱞᱤᱧᱦᱟᱸᱜ ᱱᱚᱝᱠᱟ ᱵᱟᱹᱞᱤᱧ ᱠᱩᱞᱟᱹᱣ ᱠᱩᱞᱟᱹᱣ ᱫᱟᱲᱮᱭᱟᱠᱚ ᱠᱟᱱᱟ ᱥᱤ ᱠᱚᱛᱮ ᱦᱚᱸ ᱰᱟᱭᱵᱟᱨ ᱦᱚᱸ ᱵᱟᱠᱚ ᱦᱤᱡᱩᱜ ᱠᱟᱱᱟ᱾ ᱛᱚ ᱚᱱᱟ ᱠᱚ ᱦᱮᱡ ᱞᱮᱱᱠᱷᱟᱱ ᱵᱷᱟᱹᱜᱤ ᱠᱚᱜᱼᱟ ᱠᱚ ᱠᱟᱹᱴᱤᱡ
ᱚ ᱟᱫᱚ ᱚᱱᱠᱟ ᱢᱟᱱᱮ ᱜᱤᱫᱽᱨᱟᱹ ᱧᱟᱢ ᱫᱚᱨᱠᱟᱨ ᱡᱮᱢᱚᱱ ᱡᱟᱦᱟᱸᱭ ᱠᱚ ᱥᱮᱬᱟ ᱟᱠᱟᱫᱟ ᱠᱚ᱾ ᱩᱱᱠᱩ ᱵᱤᱱ ᱫᱚᱦᱚ ᱠᱟᱠᱚ ᱠᱮᱭᱟ᱾ ᱟᱫᱚ ᱛᱤᱱᱟᱹᱜ ᱜᱟᱱ ᱯᱩᱭᱥᱟ ᱢᱟᱱᱮ ᱰᱟᱭᱵᱟᱨ ᱯᱩᱭᱥᱟ ᱵᱤᱱ ᱮᱢᱟ ᱠᱚᱜᱮᱭᱟ ᱚᱱᱮ ᱚᱱᱠᱟ᱾ ᱫᱚᱦᱚ ᱠᱟᱠᱚ ᱠᱮᱭᱟᱵᱤᱱ ᱰᱟᱭᱵᱟᱨ ᱟᱫᱚ ᱟᱹᱵᱤᱱ ᱵᱤᱱ ᱯᱷᱨᱤ ᱠᱚᱣᱟ ᱢᱟᱱᱮ ᱟᱵᱤᱱ ᱫᱚ ᱢᱟᱱᱮ ᱚᱞ ᱵᱟᱲᱟᱭ ᱠᱮᱭᱟ ᱵᱤᱱ ᱤᱭᱟᱹ ᱠᱚ
ᱦᱮᱸ ᱟᱫᱚ ᱚᱱᱠᱟ ᱵᱟᱹᱱᱩᱜ ᱟᱠᱟᱫ ᱠᱚᱣᱟ ᱥᱮᱬᱟ ᱠᱚ ᱡᱟᱦᱟᱸᱞᱤᱧ ᱥᱮᱬᱟ ᱚᱪᱚᱭᱮᱫ ᱠᱚ ᱛᱟᱦᱮᱸᱫ ᱩᱱᱠᱩ ᱦᱚᱸ ᱵᱟᱠᱚ ᱦᱮᱡ ᱞᱮᱱᱟ ᱥᱮ
ᱟᱪᱪᱷᱟ
ᱟᱫᱚ ᱩᱱᱠᱩ ᱠᱚ ᱦᱮᱡ ᱞᱮᱱᱠᱷᱟᱱ ᱵᱷᱟᱹᱜᱤ ᱠᱚᱜᱼᱟ᱾ ᱛᱚ ᱞᱚᱜᱚᱱ ᱧᱚᱜ ᱯᱩᱨᱟᱹᱣ ᱠᱚᱜᱼᱟ ᱪᱟᱥ ᱟᱞᱮ ᱥᱮᱱ ᱦᱚᱸ ᱟᱨ ᱵᱟᱹᱠᱤᱭᱟᱜ ᱢᱮᱱᱟᱜ ᱜᱮᱭᱟ ᱠᱤᱪᱷᱩᱜᱟᱱ ᱥᱤ ᱠᱚ᱾
ᱟᱪᱪᱷᱟ
ᱠᱤᱪᱷᱩ ᱜᱟᱱ ᱫᱚᱠᱚ ᱨᱚᱦᱚᱭ ᱤᱫᱤ ᱜᱚᱫ ᱠᱟᱜᱼᱟ ᱟᱨ ᱠᱤᱪᱷᱩ ᱜᱟᱱ ᱫᱚᱜ ᱡᱟᱦᱟᱸ ᱟᱣᱹᱨᱤ ᱥᱤᱜᱼᱟ ᱚᱱᱟ ᱠᱚ ᱵᱟᱠᱤ ᱢᱮᱱᱟᱜ ᱟᱠᱟᱜᱼᱟ᱾
ᱟᱪᱪᱷᱟ ᱚᱱᱟ ᱦᱚᱸ ᱱᱟᱯᱟᱭ ᱜᱮ᱾
ᱦᱮᱸ ᱦᱮᱸ
ᱟᱫᱚ ᱢᱟᱱᱮ ᱟᱯᱮ ᱚᱱᱛᱮ ᱨᱮ ᱡᱮᱢᱚᱱ ᱦᱮᱸ ᱟᱯᱮ ᱫᱚ ᱦᱟᱸᱜ ᱵᱤᱨ ᱫᱤᱥᱚᱢ ᱦᱚᱲ ᱥᱮ ᱢᱟᱱᱮ ᱵᱤᱞᱟᱹᱛ ᱫᱤᱥᱚᱢ ᱜᱮ?
ᱟᱞᱮᱫ ᱫᱚ ᱦᱟᱸᱜ ᱵᱤᱨ ᱫᱤᱥᱚᱢ ᱦᱚᱲᱜᱮ᱾
ᱟᱪᱪᱷᱟ ᱚᱱᱮ ᱵᱤᱨ ᱫᱤᱥᱚᱢ ᱨᱮᱢᱟ ᱱᱤᱛᱚᱜ ᱢᱟ ᱦᱟᱸᱜ ᱞᱤᱧ ᱟᱸᱡᱚᱢ ᱟᱠᱟᱫᱼᱟ ᱱᱚᱜᱼᱚᱭ ᱦᱟᱸᱜ᱾ ᱵᱤᱨ ᱨᱮ ᱯᱩᱨᱟᱹ ᱩᱫ ᱠᱚ ᱮᱢᱚᱱᱚᱜᱼᱟ ᱤᱭᱟᱹ ᱠᱚ ᱮᱢᱚᱱᱚᱜᱼᱟ᱾ ᱢᱟᱱᱮ ᱵᱤᱨ ᱫᱤᱥᱚᱢ ᱨᱮᱫᱚ ᱦᱟᱸᱜ ᱟᱨ ᱢᱤᱫ ᱱᱤᱛᱚᱜ ᱫᱚ ᱱᱚᱜᱼᱚᱭ ᱦᱟᱸᱜ ᱱᱚᱜᱼᱚᱭ ᱡᱮᱢᱚᱱ ᱵᱤᱨ ᱨᱮ ᱩᱫ ᱠᱚ ᱚᱢᱚᱱᱚᱜ ᱟᱨ ᱚᱱᱟ ᱥᱟᱶᱛᱮ ᱢᱟᱱᱮ ᱦᱟᱹᱛᱤ ᱠᱚᱦᱚᱸ ᱠᱚ ᱪᱮᱫ ᱵᱤᱨ ᱨᱮ ᱠᱚ ᱛᱟᱦᱮᱱ ᱜᱮᱭᱟ ᱟᱫᱚ ᱛᱤᱱᱟᱹᱜ ᱡᱷᱳᱨ ᱢᱟᱱᱮ ᱵᱚᱛᱚᱨ ᱠᱚᱫᱚ ᱵᱩᱡᱷᱟᱹᱜ ᱜᱮᱭᱟ ᱥᱮ ᱵᱟᱝ᱾
ᱦᱮᱸ ᱜᱚᱝᱠᱮ ᱦᱟᱠᱛᱤ ᱠᱚᱠᱚ ᱛᱟᱦᱮᱱ ᱜᱮᱭᱟ ᱛᱚ ᱟᱫᱚ ᱢᱟᱱᱮ ᱥᱮᱛᱟᱜ ᱵᱮᱲᱟ ᱦᱩᱸ ᱛᱟᱞᱟᱝ ᱦᱩᱸ ᱚᱱᱠᱟ ᱪᱟᱞᱟᱣ ᱫᱚᱠᱚ ᱪᱟᱞᱟᱜ ᱜᱮᱭᱟ ᱚᱱᱮ ᱵᱮᱥᱤ ᱫᱚ ᱵᱟᱠᱚ ᱪᱟᱞᱟᱜᱼᱟ ᱵᱚᱛᱚᱨᱛᱚ ᱛᱟᱦᱮᱱᱟᱛᱚ ᱦᱚᱲᱟᱜ ᱡᱚᱛᱚ ᱦᱚᱲᱟᱜ ᱜᱮ ᱾
ᱟᱪᱪᱟ ᱢᱟᱱᱮ ᱥᱮᱛᱟᱜ ᱵᱮᱲᱟ ᱫᱚ ᱵᱟ ᱠᱚ ᱥᱮᱱᱚᱜᱼᱟ ᱢᱟᱱᱮ ᱱᱚᱜᱼᱚᱭ ᱡᱮᱢᱚᱱ ᱥᱮᱛᱟᱜ ᱫᱚ ᱢᱟᱱᱮ ᱵᱷᱳᱨ ᱵᱷᱳᱨ ᱛᱮᱫᱚ ᱵᱟᱠᱚ ᱥᱮᱱᱚᱜᱼᱟ ᱦᱟᱸᱜ ᱱᱚᱭ ᱫᱤᱱ ᱵᱮᱲᱟ ᱠᱟᱛᱮ ᱠᱚ ᱥᱮᱱᱚᱜᱼᱟ ᱦᱳᱭᱛᱚ ᱾
ᱦᱚᱭ ᱦᱚᱭ ᱾ ᱟᱫᱚ ᱫᱤᱱ ᱵᱮᱲᱟ ᱥᱮ ᱱᱟᱛᱮ ᱠᱤᱪᱷᱩ ᱜᱟᱱ ᱫᱚᱠᱚ ᱟᱹᱜᱩ ᱵᱟᱲᱟᱭᱮᱫ ᱜᱮᱭᱟ ᱩᱫᱽ ᱠᱚᱸᱭᱟ ᱢᱤᱫ ᱵᱮᱜᱛᱮ ᱵᱟᱨ ᱵᱮᱜᱟᱛᱮ ᱾ ᱟᱫᱚ ᱵᱚᱛᱚᱨ ᱛᱮᱦᱚᱸ ᱵᱟᱠᱚ ᱪᱟᱞᱟᱜ ᱜᱮᱭᱟ ᱥᱮ ᱟᱫᱚ ᱚᱱᱟ ᱛᱤᱨᱩᱜ ᱦᱚᱸ ᱧᱟᱢ ᱫᱷᱟᱨᱟᱜ ᱠᱟᱱ ᱜᱮᱭᱟ ᱾ ᱚᱱᱮ ᱟᱹᱰᱤ ᱨᱚᱠᱚᱢᱟᱜ ᱠᱚ ᱟᱹᱜᱩᱭ ᱜᱮᱭᱟ ᱵᱟᱲᱟᱭᱟᱵᱤᱱ ᱥᱮᱵᱟᱝ ᱧᱩᱛᱩᱢ ᱠᱚ ᱩᱫᱽ ᱠᱚᱨᱮᱱᱟᱜ?
ᱩᱫᱽ ᱠᱚᱨᱮᱱᱟᱜ ᱧᱩᱛᱩᱢ ᱫᱚ ᱦᱟᱸᱜ ᱵᱟᱤᱧ ᱵᱟᱲᱟᱭᱟ ᱜᱚᱝᱠᱮ ᱱᱚᱜᱼᱚᱭ ᱟᱹᱞᱤᱧ ᱢᱟ ᱮᱸ ᱢᱟᱱᱮ ᱵᱤᱞᱟᱹᱛ ᱫᱤᱥᱚᱢ ᱦᱚᱲ ᱠᱟᱱᱟᱞᱤᱧ ᱛᱚ ᱟᱹᱞᱤᱧ ᱫᱚ ᱱᱚᱜᱼᱚᱭ ᱩᱫᱽ ᱠᱚᱫᱚᱞᱤᱧ ᱟᱸᱡᱚᱢ ᱟᱠᱟᱜᱟ ᱢᱩᱪᱤ ᱩᱫ ᱟᱦᱞᱤᱧ ᱟᱸᱡᱚᱢ ᱠᱟ ᱵᱩᱥᱩᱵ ᱩᱫ ᱞᱤᱧ ᱟᱸᱡᱚᱢ ᱠᱟᱜᱼᱟ ᱾
ᱟᱪᱷᱟ ᱪᱷᱟ ᱾
ᱵᱟᱹᱞᱤ ᱩᱫ ᱠᱚᱦᱚᱸ ᱱᱚᱛᱮ ᱟᱞᱮ ᱚᱱᱛᱮ ᱨᱮᱫᱚ ᱚᱢᱚᱱᱚᱜᱼᱟ ᱵᱟᱹᱞᱤ ᱩᱫ ᱠᱚ ᱟᱨ ᱱᱚᱜ ᱚᱭ ᱵᱩᱱᱩᱢ ᱩᱫ ᱠᱚᱫᱚ ᱚᱢᱚᱱᱚᱜᱼᱟ ᱵᱩᱱᱩᱢ ᱚᱠᱟ ᱠᱚᱨᱮ ᱛᱟᱸᱦᱮᱱᱟ ᱾ ᱟᱨ ᱵᱟᱝᱠᱷᱟᱱ ᱫᱚ ᱚᱱᱠᱟᱱ ᱢᱚᱛᱟᱢ ᱩᱫ ᱠᱚᱦᱚᱸ ᱚᱢᱚᱱᱚᱜ ᱜᱮᱭᱟ ᱱᱚᱜᱼᱚᱭ ᱤᱭᱟᱹ ᱠᱚᱨᱮ ᱜᱟᱲᱟ ᱫᱷᱟᱨᱮ ᱫᱷᱟᱨᱮ ᱠᱚᱛᱮ ᱚᱢᱚᱱ ᱵᱟᱲᱟᱜ ᱜᱮᱭᱟ ᱾
ᱦᱮᱸ ᱦᱮᱸ ᱾ ᱟᱞᱮᱥᱮᱱ ᱫᱚ ᱱᱚᱜᱼᱚᱭ ᱦᱟᱸᱜ ᱵᱤᱨ ᱨᱮᱛᱚ ᱡᱷᱟ ᱵᱤᱨ ᱨᱮᱱᱚ ᱟᱹᱰᱤ ᱠᱤᱪᱷᱩ ᱜᱮ ᱚᱢᱚᱱᱚᱜᱼᱟ ᱾ ᱚᱤᱱ ᱞᱟᱹᱭ ᱠᱮᱜᱼᱟ ᱵᱤᱱ ᱢᱚᱛᱟᱢ ᱩᱫ ᱠᱚ ᱯᱩᱴᱠᱟᱹ ᱠᱚᱠᱚ ᱚᱢᱚᱱᱚᱜ ᱜᱮᱭᱟ, ᱛᱚᱨᱢᱟ ᱩᱫᱽ ᱠᱚ ᱯᱟᱴᱠᱟ ᱩᱫᱽ ᱠᱚ, ᱵᱟᱞᱤ ᱩᱫ ᱠᱚᱦᱚᱸ ᱚᱢᱚᱱ ᱵᱟᱲᱟᱜ ᱜᱮᱭᱟ ᱛᱟᱯᱚᱨᱮ ᱵᱩᱱᱩᱢᱻ ᱟᱸᱡᱚᱢ ᱟᱠᱟᱜ ᱜᱮᱭᱟ ᱵᱩᱱᱩᱢ?
ᱦᱳᱭ ᱦᱳᱭ ᱦᱳᱭ ᱾
ᱚᱱᱟ ᱵᱩᱱᱩᱢ ᱠᱚᱨᱮ ᱦᱚᱸ ᱩᱫ ᱩᱸ ᱩᱰᱩᱠ ᱵᱟᱲᱟᱜ ᱜᱮᱭᱟ ᱡᱟᱦᱟᱸ ᱥᱤᱵᱤᱞ ᱵᱩᱡᱷᱟᱹᱜᱼᱟ ᱚᱱᱟ ᱜᱮ ᱟᱹᱲᱤ ᱪᱚᱨᱚᱠ ᱟᱨᱠᱤ᱾
ᱟᱪᱷᱟ ᱾
ᱚᱱᱟᱠᱚ ᱟᱹᱜᱩ ᱵᱟᱲᱟᱦᱟᱛᱮᱜ ᱜᱮ ᱦᱟᱸᱜ ᱡᱟᱦᱟᱸ ᱢᱟᱱᱮ ᱯᱩᱴᱠᱟᱹ ᱢᱤᱫ ᱫᱷᱟᱣ ᱟᱜᱩ ᱦᱩᱭ ᱞᱮᱱ ᱛᱟᱦᱮᱸᱜ ᱵᱤᱨ ᱠᱷᱚᱱᱟᱜ, ᱚᱱᱟᱜᱮ ᱞᱮᱴᱚ ᱠᱮᱜ ᱟᱞᱮ ᱢᱤᱫ ᱫᱷᱟᱣ ᱛᱟᱯᱚᱨᱮ ᱥᱚᱲᱮ ᱠᱮᱜ ᱟᱞᱮ ᱢᱤᱫ ᱫᱷᱟᱣ ᱟᱹᱰᱤ ᱨᱚᱢᱚᱡᱽ ᱜᱮ ᱵᱩᱡᱷᱟᱹ ᱮᱱᱟ ᱡᱚᱢᱴᱟᱜ ᱡᱟᱹᱯᱩᱫ ᱨᱮᱛᱚ᱾
ᱦᱩᱸ ᱾
ᱛᱚ ᱟᱹᱵᱤᱱ ᱫᱚ ᱥᱚᱲᱮ ᱠᱚᱵᱤᱱ ᱡᱚᱢ ᱵᱟᱲᱟᱠᱟᱜᱼᱟ ᱥᱮ ᱯᱩᱴᱠᱟᱹ ᱥᱚᱲᱮ ᱠᱚᱫᱚ?
ᱦᱮᱸ ᱥᱚᱲᱮ ᱠᱚᱫᱚ ᱟᱹᱞᱤᱧ ᱫᱚ ᱡᱚᱢ ᱫᱚᱞᱤᱧ ᱡᱚᱢ ᱟᱠᱟᱜ ᱜᱮᱭᱟ ᱢᱟᱱᱮ ᱟᱞᱮ ᱱᱚᱰᱮ ᱫᱚ ᱦᱟᱸᱜ ᱵᱟᱝᱟ ᱟᱹᱞᱤᱧ ᱫᱚ ᱱᱚᱜᱼᱚᱭ ᱯᱮᱲᱟ ᱚᱲᱟᱜ ᱠᱚᱨᱮᱜᱮᱞᱤᱧ ᱡᱚᱢ ᱵᱟᱰᱟ ᱟᱠᱟᱜᱼᱟ ᱱᱚᱜ ᱚᱭ ᱵᱤᱨ ᱫᱤᱥᱚᱢ ᱨᱮ ᱯᱮᱲᱟ ᱚᱲᱟᱜ ᱠᱚ ᱢᱮᱱᱟᱜ ᱟᱠᱟᱜᱼᱟ ᱛᱚ ᱾
ᱟᱫᱚ ᱚᱸᱲᱮᱜᱮ ᱥᱮᱱ ᱵᱟᱲᱟ ᱠᱟᱛᱮᱞᱤᱧ ᱡᱚᱢ ᱵᱟᱲᱟ ᱟᱠᱟᱜᱼᱟ ᱾ ᱟᱨ ᱵᱟᱝᱠᱷᱟᱱ ᱫᱚ ᱱᱚᱜᱼᱚᱭ ᱦᱟᱸᱜ ᱵᱟᱹᱞᱤᱧ ᱡᱚᱢ ᱠᱟᱫᱟ ᱾ ᱢᱟᱱᱮ ᱟᱠᱚ ᱫᱚ ᱰᱤᱞᱤ ᱠᱚ ᱡᱚᱢᱟᱛᱚ ᱟᱫᱚ ᱡᱩᱫᱤ ᱠᱚ ᱫᱷᱮᱨ ᱧᱚᱜ ᱠᱚ ᱧᱟᱢ ᱞᱮᱠᱚ ᱠᱷᱟᱱ ᱜᱮ ᱟᱫᱚ ᱠᱚ ᱞᱟᱹᱭ ᱟᱹᱞᱤᱧᱟ ᱡᱮᱸ ᱦᱤᱡᱩᱜ ᱵᱤᱱ ᱡᱩᱫᱤ ᱵᱤᱱ ᱡᱚᱢ ᱠᱷᱟᱱ ᱫᱚ ᱟᱫᱚ
ᱟᱪᱪᱟ ᱟᱪᱪᱟ ᱾
ᱢᱟᱱᱮᱻ ᱞᱟᱹᱭ ᱟᱹᱞᱤᱧᱟᱠᱚ ᱡᱮᱢᱚᱱ ᱜᱮ ᱛᱮᱢᱚᱱ ᱜᱮ ᱟᱹᱞᱤᱧ ᱦᱚᱞᱤᱧ ᱥᱮᱱ ᱩᱛᱚᱨᱚᱜᱼᱟ ᱯᱩᱨᱟᱹ ᱾ ᱢᱟᱱᱮ ᱫᱚᱢ‌ ᱡᱚᱢ ᱥᱟᱱᱟ ᱜᱮᱭᱟ ᱦᱮᱸᱛᱚ,
ᱦᱮᱸ ᱦᱮᱸ ᱟᱨ ᱯᱩᱴᱠᱟᱹ ᱠᱚᱦᱚᱸ ᱟᱹᱨᱤ ᱡᱳᱨ ᱠᱚ ᱫᱟᱢᱟ ᱥᱮ ᱚᱱᱟᱛᱮ ᱠᱤᱨᱤᱧ ᱛᱮᱦᱚᱸ ᱟᱫᱚ ᱵᱟᱝ ᱡᱚᱡᱚᱢ ᱥᱟᱱᱟᱦᱟᱸ ᱾ ᱚᱱᱮ ᱠᱤᱞᱳ ᱜᱮ ᱦᱳᱭᱩᱜ ᱠᱟᱱᱟ ᱫᱩ ᱛᱤᱱ ᱦᱟᱡᱟᱨ ᱴᱟᱠᱟ ᱾
ᱟᱪᱪᱷᱟ, ᱢᱟᱱᱮ
ᱛᱤᱨ ᱢᱟᱱᱮ ᱠᱤᱨᱤᱧ ᱛᱮᱦᱚᱸ ᱡᱚᱡᱚᱢ ᱦᱚᱸ ᱵᱟᱝ ᱥᱟᱱᱟᱣᱟ᱾ ᱟᱫᱚ ᱟᱯᱱᱟᱨ ᱫᱚ ᱦᱟᱸᱜ ᱵᱤᱨ ᱫᱤᱥᱚᱢ ᱦᱚᱲ ᱛᱚ ᱠᱤᱨᱤᱧ ᱫᱚ ᱵᱟᱝ ᱫᱚᱨᱠᱟᱨ ᱠᱟᱱᱟ ᱡᱮ ᱵᱤᱨ ᱮᱢ ᱪᱟᱞᱟᱣ ᱞᱮᱠᱷᱟᱱ ᱜᱮ ᱧᱟᱢᱚᱜ ᱜᱮᱭᱟ ᱠᱚ᱾
ᱟᱪᱪᱷᱟ᱾
ᱟᱫᱚ ᱢᱤᱫ ᱫᱤᱱ ᱦᱤᱞᱳᱜ ᱟᱹᱞᱤᱧ ᱰᱷᱮᱨ ᱜᱮᱞᱤᱧ ᱧᱟᱢ ᱞᱮᱫ ᱠᱚᱣᱟ, ᱟᱫᱚ ᱵᱟᱡᱟᱨ ᱥᱮᱫ ᱞᱤᱧ ᱤᱫᱤ ᱞᱮᱫ ᱠᱚ ᱛᱟᱦᱮᱸᱫ, ᱡᱟᱦᱟᱸ ᱜᱮ ᱚᱱᱠᱟ ᱥᱚᱛᱨᱚ ᱦᱟᱡᱟᱨ ᱴᱟᱠᱟ ᱜᱮᱞᱤᱧ ᱟᱹᱷᱨᱤᱧ ᱦᱚᱴᱚ ᱟᱠᱟᱫ ᱠᱚ ᱛᱟᱦᱮᱸᱫ᱾
ᱟᱪᱪᱷᱟ ᱛᱟᱦᱞᱮ ᱛᱚ ᱢᱟᱱᱮ ᱟᱹᱰᱤ ᱵᱤᱥᱟᱞ ᱡᱮᱢᱚᱱ ᱟᱹᱰᱤᱜᱟᱱ ᱵᱤᱱ ᱤᱫᱤᱞᱮᱜ ᱠᱚ ᱛᱟᱦᱮᱸᱫ ᱢᱚᱱᱮ ᱦᱩᱭᱩᱜ ᱠᱟᱱᱟ ᱡᱮᱢᱚᱱ ᱢᱤᱫ ᱵᱮᱜᱽ ᱜᱟᱱ ᱫᱚᱵᱤᱱ ᱦᱟᱞᱟᱝ ᱟᱠᱟᱫ ᱠᱚᱜᱮᱭᱟ᱾
ᱰᱷᱮᱨ ᱜᱮ ᱜᱚᱝᱠᱮ ᱤᱱᱟᱹ ᱠᱷᱚᱱ ᱫᱚ ᱢᱟᱱᱮ ᱵᱟᱨ ᱯᱮ ᱵᱮᱜᱽ ᱜᱟᱱ ᱫᱚᱞᱤᱧ ᱦᱟᱞᱟᱝ ᱞᱮᱫ ᱠᱚ ᱛᱟᱦᱮᱸᱫ᱾
ᱟᱪᱪᱷᱟ ᱢᱟᱱᱮ ᱜᱚᱝᱠᱮ ᱥᱟᱦᱟᱠᱟ ᱢᱟᱱᱮ ᱟᱹᱵᱤᱱ ᱫᱚ ᱦᱟᱸᱜ ᱥᱟᱦᱟᱠᱟ ᱜᱮᱵᱤᱱ ᱦᱟᱞᱟᱝ ᱠᱟᱜ ᱠᱚᱣᱟ ᱢᱟᱱᱮ ᱵᱤᱨ ᱢᱟᱨᱟᱝ ᱵᱤᱨ ᱜᱮᱵᱤᱱ ᱥᱮᱱ ᱞᱮᱱᱟ ᱦᱟᱸᱜ᱾
ᱦᱮᱸ ᱜᱚᱝᱠᱮ ᱢᱟᱨᱟᱝ ᱵᱤᱨ ᱜᱮᱞᱤᱧ ᱥᱮᱱ ᱞᱮᱱᱟ ᱟᱫᱚ ᱟᱹᱞᱤᱧ ᱫᱚᱞᱤᱧ ᱵᱟᱰᱟᱭᱟ ᱥᱮ ᱚᱠᱟ ᱠᱚ ᱨᱮᱠᱚ ᱩᱰᱩᱠᱚᱜᱼᱟ ᱯᱟᱹᱦᱤᱞ ᱢᱟᱱᱮ ᱡᱟᱣ ᱠᱷᱚᱱ ᱜᱮᱞᱤᱧ ᱦᱟᱞᱟᱝ ᱵᱟᱲᱟ ᱟᱠᱟᱫ ᱠᱚᱣᱟ ᱛᱚ ᱟᱹᱞᱤᱧ ᱫᱚ ᱚᱱᱟ ᱠᱚᱨᱮ ᱠᱚ ᱩᱰᱩᱠ ᱠᱚᱜᱼᱟ ᱚᱱᱟ ᱠᱚᱞᱤᱧ ᱵᱟᱰᱟᱭ ᱜᱮᱭᱟ᱾ ᱟᱫᱚ ᱚᱱᱟ ᱠᱚᱨᱮᱜᱮ ᱪᱟᱞᱟᱣ ᱠᱟᱛᱮᱫ ᱢᱟᱱᱮ ᱤᱫᱤ ᱞᱮᱫ ᱠᱚᱣᱟᱞᱤᱧ ᱟᱹᱠᱷᱨᱤᱧ ᱟᱨᱠᱤ᱾
ᱟᱪᱪᱷᱟ
ᱟᱫᱚ ᱚᱱᱟ ᱠᱚᱨᱮᱢ ᱪᱟᱞᱟᱣ ᱞᱮᱱᱠᱷᱟᱱ ᱧᱟᱢ ᱫᱚᱠᱚ ᱧᱟᱢᱚᱜ ᱜᱮᱭᱟ᱾ ᱟᱫᱚ ᱚᱱᱟ ᱠᱚ ᱟᱠᱚᱣᱟᱜ ᱴᱷᱤᱠᱟᱱᱟ ᱜᱮ ᱠᱟᱱ ᱛᱟᱠᱚᱣᱟ ᱥᱮ᱾ ᱩᱰᱩᱠ ᱨᱮᱱᱟᱜ ᱢᱟᱱᱮ ᱜᱚᱴᱟ ᱫᱚ ᱵᱟᱠᱩ ᱩᱰᱩᱠᱚᱜᱼᱟ ᱟᱠᱚ ᱦᱚᱸ ᱢᱟᱱᱮ ᱢᱤᱫᱴᱟᱝ ᱴᱷᱤᱠᱟᱱᱟ ᱢᱮᱱᱟᱜ ᱛᱟᱠᱚᱣᱟ᱾
ᱦᱩᱸ
ᱚᱸᱰᱮ ᱠᱚ ᱩᱰᱩᱠᱚᱜᱼᱟ᱾
ᱛᱚ ᱟᱨ ᱢᱤᱫ ᱫᱷᱟᱣ ᱫᱚ ᱢᱚᱛᱟᱢ ᱳᱫ ᱦᱚᱸᱞᱤᱧ ᱤᱫᱤᱞᱮᱜ ᱜᱮ ᱛᱟᱦᱮᱸᱫ ᱚᱱᱟ ᱦᱚᱸ ᱫᱟᱢ ᱰᱷᱮᱨ ᱜᱮᱭᱟ᱾
ᱟᱪᱪᱷᱟ ᱚᱱᱟ ᱫᱚ ᱢᱟᱱᱮ ᱛᱤᱱᱟᱹᱜ ᱜᱟᱱ ᱫᱟᱢ ᱛᱵᱤᱱ ᱟᱹᱠᱷᱨᱤᱧ ᱠᱮᱜᱼᱟ᱾
ᱚᱱᱟ ᱨᱮᱱᱟᱜ ᱫᱟᱢ ᱫᱚ ᱦᱩᱭᱩᱜ ᱠᱟᱱᱟ ᱚᱱᱠᱟ ᱯᱚᱱᱨᱚ ᱥᱚ ᱜᱟᱱ ᱠᱤᱞᱳ
ᱛᱚ ᱚᱱᱟ ᱦᱚᱞᱤᱧ ᱤᱫᱤ ᱞᱮᱫ ᱜᱮ ᱛᱟᱦᱮᱸᱫ ᱚᱱᱠᱟ ᱥᱟᱛ ᱟᱴ ᱠᱤᱞᱳ ᱜᱟᱱ ᱫᱚ
ᱟᱪᱪᱷᱟ ᱢᱟᱱᱮ ᱵᱤᱥᱟᱞ ᱜᱮ ᱯᱩᱭᱥᱟᱹ
ᱦᱮᱸ ᱜᱚᱝᱠᱮ ᱵᱤᱥᱟᱞ ᱫᱚ ᱵᱤᱥᱟᱞ ᱜᱮ
ᱛᱟᱦᱞᱮ ᱢᱟᱱᱮ ᱟᱯᱮ ᱫᱚ ᱦᱟᱸᱜ ᱡᱚᱢ ᱱᱟᱹᱣᱟᱹᱭ ᱠᱟᱛᱮᱜ ᱜᱮᱯᱮ ᱟᱹᱠᱷᱨᱤᱧᱮᱫ ᱠᱚᱣᱟ᱾
ᱦᱮᱸ ᱦᱮᱸ
ᱟᱪᱪᱷᱟ ᱱᱟᱯᱟᱭ ᱜᱮ ᱢᱟᱱᱮ
ᱛᱟᱞᱦᱮ ᱚᱱᱛᱮ ᱨᱮ ᱠᱤᱨᱤᱧ ᱠᱚᱛᱮᱯᱮ ᱡᱚᱢ ᱵᱟᱲᱟ ᱠᱟᱜ ᱠᱚᱣᱟ ᱥᱮ ᱵᱟᱝ ᱩᱫ ᱢᱚᱛᱟᱢ ᱩᱫ ᱠᱚᱫᱚ
ᱦᱚᱸ ᱢᱳᱴᱟᱢᱩᱴᱤ ᱠᱤᱨᱤᱧ ᱠᱟᱛᱮ ᱫᱚ ᱵᱟᱞᱮ ᱡᱚᱢᱠᱟᱫ ᱠᱚᱣᱟ ᱟᱞᱮ ᱫᱚ ᱱᱚᱜᱼᱚᱭ ᱦᱟᱸᱜ ᱢᱚᱴᱟᱢᱩᱴᱤ ᱯᱮᱲᱟ ᱚᱲᱟᱜ ᱠᱷᱚᱱ ᱜᱮᱞᱮ ᱟᱹᱜᱩ ᱠᱟᱫ ᱠᱚᱣᱟ ᱦᱟᱸᱜ ᱢᱟᱱᱮ ᱡᱟᱹᱥᱛᱤ ᱠᱚ ᱡᱩᱫᱤ ᱠᱚ ᱦᱟᱞᱟᱝ ᱞᱮᱠᱚ ᱠᱷᱟᱱ ᱜᱮ ᱟᱫᱚ ᱠᱚ ᱯᱷᱳᱱᱟ᱾ ᱠᱚ ᱡᱮ ᱱᱩᱱᱟᱹᱜ ᱱᱤᱱᱟᱹᱜ ᱜᱟᱱ ᱢᱮᱱᱟᱜᱠᱟᱜ ᱠᱚᱣᱟ ᱤᱫᱤ ᱠᱚᱯᱮ
ᱟᱪᱪᱷᱟ ᱛᱟᱦᱞᱮ ᱠᱤᱨᱤᱧ ᱛᱮᱫᱚ ᱵᱟᱯᱮ ᱡᱚᱢ ᱵᱟᱲᱟ ᱠᱟᱜ ᱠᱚᱣᱟ ᱡᱟᱦᱟᱸᱭ ᱯᱮᱲᱟ ᱚᱲᱟᱜ ᱠᱚ ᱛᱮᱜᱮ ᱦᱟᱸᱜ ᱯᱮ ᱡᱚᱢ ᱵᱟᱲᱟ ᱠᱟᱜ ᱠᱚᱣᱟ᱾ ᱟᱪᱪᱷᱟ
ᱢᱟᱱᱮ ᱠᱤᱨᱤᱧ ᱛᱮᱦᱚᱸ ᱟᱹᱰᱤ ᱟᱹᱰᱤ ᱫᱟᱢ ᱛᱚ ᱢᱟᱱᱮ ᱠᱤᱨᱤᱧ ᱛᱮᱦᱚᱸ ᱚᱱᱠᱟ ᱵᱟᱠᱚ ᱧᱟᱢᱚᱜ ᱜᱮᱭᱟ ᱡᱮᱢᱚᱱ ᱦᱮ ᱟᱹᱵᱤᱱ ᱡᱩᱫᱤ ᱥᱮᱛᱟᱜ ᱨᱮ ᱡᱩᱫᱤ ᱟᱜᱩᱠᱟᱫ ᱠᱚᱣᱟᱭ ᱛᱟᱦᱚᱞᱮ ᱩᱱᱤ ᱫᱚ ᱯᱩᱨᱟᱹ ᱴᱟᱴᱠᱟ ᱜᱮ ᱪᱟᱵᱟᱜᱚᱫ ᱠᱟᱠᱚᱟᱭ
ᱟᱪᱪᱷᱟ ᱢᱟᱱᱮ ᱫᱚᱢᱮ ᱠᱚ ᱦᱟᱛᱟᱣ ᱠᱚᱜᱮᱭᱟ ᱛᱚ ᱦᱚᱲ ᱠᱚᱦᱚᱸ ᱡᱚᱛᱚᱜᱮ ᱡᱚᱢ ᱥᱟᱱᱟ ᱠᱚᱜᱮᱭᱟ ᱥᱮ ᱚᱱᱟ